ᱦᱩᱸ ᱦᱮᱞᱳ
ᱦᱮᱸ ᱡᱚᱦᱟᱨ ᱜᱮ
ᱦᱮᱸ ᱡᱚᱦᱟᱨ ᱜᱮ ᱜᱚᱢᱠᱮ
ᱦᱳᱭ ᱱᱟᱯᱟᱭ ᱵᱟᱲᱟ ᱜᱮᱭᱟᱢ?
ᱦᱮᱸ ᱱᱟᱯᱟᱭ ᱵᱟᱲᱟ ᱜᱤᱭᱟᱹᱧ ᱾
ᱟᱫᱚ ᱦᱳᱭᱛᱚ ᱮᱸ ᱢᱮᱱᱫᱚ ᱛᱟᱦᱚᱞᱮ ᱪᱟᱥᱵᱟᱥ ᱠᱚᱫᱚ ᱛᱤᱱᱟᱹᱜ ᱜᱟᱱ ᱯᱮ ᱞᱟᱦᱟ ᱠᱮᱫᱟ ᱥᱮ ᱟᱹᱣᱨᱤ?
ᱪᱟᱥᱵᱟᱥ ᱠᱚᱫᱚ ᱟᱹᱣᱨᱤᱭᱟᱜ ᱞᱮᱠᱟ ᱜᱮ ᱱᱤᱛᱳᱜ ᱫᱚ ᱾ ᱫᱟᱜ ᱠᱚ ᱚᱱᱠᱟ ᱟᱹᱣᱨᱤ ᱡᱟᱹᱲᱤᱭᱟᱭ ᱛᱚ ᱾
ᱦᱳᱭ ᱦᱳᱭ
ᱟᱨ ᱛᱚᱞᱟ ᱠᱚᱦᱚᱸ ᱟᱹᱣᱨᱤ ᱦᱟᱨᱟᱜᱼᱟ ᱾
ᱦᱳᱭ
ᱦᱳᱭ ᱱᱤᱭᱟᱹ ᱟᱥᱟᱲ ᱨᱮᱫᱚ ᱨᱚᱦᱚᱭ ᱫᱚ ᱠᱤ ᱡᱟᱹᱱᱤᱡ ᱦᱟᱸᱜ ᱠᱷᱟᱱ ᱥᱟᱱ ᱵᱚᱸᱜᱟ ᱵᱚᱞᱚᱜᱼᱟ ᱛᱚᱵᱮ ᱟᱹᱱᱤᱡ ᱜᱮ ᱱᱟᱦᱟᱜ ᱠᱷᱟᱱ ᱾
ᱟᱨ ᱛᱤᱱᱟᱹᱜ ᱜᱟᱱ ᱟᱥᱟ ᱵᱷᱚᱨᱥᱟ ᱟᱵᱚ ᱢᱟᱛᱚ ᱥᱮᱨᱢᱟ ᱡᱟᱹᱲᱤ ᱨᱮᱜᱮ ᱟᱥᱟ ᱵᱷᱚᱨᱥᱟ ᱾
ᱦᱳᱭ ᱦᱳᱭ ᱫᱟᱜ ᱡᱟᱹᱲᱤ ᱴᱷᱤᱠᱴᱷᱟᱠ ᱵᱟᱝ ᱦᱩᱭ ᱞᱮᱱᱠᱷᱟᱱ ᱦᱚᱸ ᱵᱟᱭ ᱜᱟᱱᱚᱜᱼᱟ ᱾
ᱦᱳᱭ
ᱦᱳᱭ ᱟᱫᱚ ᱛᱮᱦᱮᱧ ᱫᱚ ᱢᱮᱱᱫᱚ ᱡᱟᱦᱟᱸ ᱥᱟᱛᱟᱢ ᱛᱮᱞᱟᱝ ᱜᱟᱯᱟᱞ ᱢᱟᱨᱟᱣᱟ ᱚᱱᱟ ᱥᱟᱛᱟᱢ ᱫᱚ ᱢᱟ ᱟᱢ ᱠᱟᱹᱴᱤᱡ ᱢᱮᱱᱫᱚ ᱟᱢᱴᱷᱮᱱ ᱡᱩᱫᱤ ᱚᱱᱠᱟ ᱛᱟᱦᱮᱱ ᱠᱷᱟᱱ ᱠᱟᱹᱴᱤᱡ ᱞᱟᱹᱭ ᱥᱚᱫᱚᱨ ᱠᱮᱭᱟᱢ?
ᱦᱩᱸ ᱟᱪᱪᱷᱟ ᱤᱧ ᱢᱟ ᱱᱤᱛᱚᱜ ᱚᱱᱠᱟ ᱢᱟ ᱵᱟᱹᱧ ᱫᱤᱥᱟᱹ ᱜᱚᱫ ᱫᱟ ᱥᱟᱛᱟᱢ, ᱢᱟ ᱟᱢᱜᱮ ᱫᱤᱥᱟᱹ ᱨᱮ ᱢᱮᱱᱟᱜ ᱠᱷᱟᱱ ᱞᱟᱹᱭ ᱢᱮ?
ᱢᱮᱱᱫᱚ ᱫᱤᱥᱟᱹ ᱨᱮᱫᱚ ᱱᱤᱦᱟᱹᱛᱤ ᱢᱮᱱᱟᱜ ᱜᱮᱭᱟ ᱟᱫᱚ ᱚᱱᱟ ᱞᱮᱠᱟ ᱛᱮᱜᱮ ᱦᱟᱸᱜ ᱢᱮᱱᱫᱚ ᱫᱤᱥᱟᱹ ᱟᱠᱟᱹᱫᱟᱹᱧ ᱢᱟ ᱛᱟᱦᱚᱞᱮ ᱥᱟᱛᱟᱢ ᱨᱮᱱᱟᱜ ᱤᱧ ᱞᱟᱹᱭᱟᱜ ᱠᱟᱱᱟ ᱦᱮᱸ
ᱦᱮᱸ ᱞᱟᱹᱭ ᱢᱮ
ᱟᱫᱚ ᱢᱮᱱᱫᱟ ᱱᱚᱜᱼᱱᱟ ᱛᱤᱨᱞᱟᱹ ᱡᱤᱭᱚᱱ ᱦᱮᱸ ᱥᱮ ᱵᱟᱝ?
ᱦᱮᱸ ᱦᱮᱸ
ᱛᱤᱨᱞᱟᱹ ᱡᱤᱭᱚᱱ ᱫᱚ ᱟᱹᱰᱤᱜᱮ ᱢᱤᱫ ᱦᱤᱥᱟᱹᱵ ᱛᱮᱫᱚ ᱢᱮᱱ ᱞᱮᱠᱷᱟᱱ ᱫᱚ ᱠᱩᱲᱤ ᱦᱚᱯᱚᱱ ᱡᱚᱱᱚᱢ ᱫᱚ ᱢᱤᱫ ᱮᱴᱟᱜ ᱚᱲᱟᱜ ᱞᱟᱹᱜᱤᱫ ᱜᱮᱛᱚ
ᱦᱮᱸ ᱦᱮᱸ
ᱟᱨ ᱚᱠᱟ ᱞᱮᱠᱟᱨᱮᱱ ᱱᱚᱜᱼ ᱱᱚᱣᱟ ᱛᱤᱨᱞᱟᱹ ᱡᱤᱭᱚᱱ ᱢᱮᱱᱫᱚ ᱱᱟᱭᱨᱮ ᱱᱟᱯᱟᱭ ᱨᱮ ᱢᱮᱱᱫᱚ ᱱᱤᱡᱮᱨᱟᱜ ᱥᱟᱱᱟᱢ ᱠᱤᱪᱷᱩ ᱱᱟᱯᱟᱭ ᱨᱮ ᱛᱟᱦᱮᱱ ᱜᱟᱱᱚᱜ ᱢᱟ ᱥᱮ ᱡᱤᱭᱚᱱ ᱰᱟᱦᱟᱨ ᱨᱮ ᱛᱟᱲᱟᱢ ᱞᱟᱹᱜᱤᱫ ᱛᱮ ᱮᱴᱠᱮᱴᱚᱬᱮ ᱟᱞᱚ ᱦᱩᱭᱩᱜ ᱢᱟ ᱾ ᱟᱫᱚ ᱚᱠᱟᱞᱮᱠᱟᱨᱮ ᱦᱩᱭᱩᱜᱼᱟ? ᱱᱚᱜᱼᱚᱭ ᱡᱮᱢᱚᱱ ᱢᱟ ᱟᱨᱚ ᱧᱮᱞᱚᱜ ᱠᱟᱱᱟ ᱡᱷᱟᱹᱰᱩᱭᱤᱜ ᱠᱟᱱᱟ ᱠᱚ ᱦᱮᱸ ᱥᱮ ᱵᱟᱝ ᱨᱟᱺᱰᱤᱜ ᱠᱟᱱᱟ ᱠᱚ ᱧᱮᱞᱚᱜᱚᱜ ᱠᱟᱱᱟ ᱟᱵᱚ ᱥᱚᱢᱟᱡᱽ ᱨᱮ ᱾
ᱦᱮᱸ ᱦᱮᱸ
ᱟᱫᱚ ᱱᱚᱜᱼᱚᱝᱠᱟ ᱠᱚ ᱩᱦ ᱢᱮᱱ ᱫᱚ ᱱᱤᱭᱟᱹ ᱠᱚ ᱡᱟᱛᱮ ᱟᱞᱚ ᱦᱩᱭᱩᱜ ᱢᱟ ᱟᱫᱚ ᱚᱠᱟ ᱠᱚ ᱠᱚᱨᱟᱣ ᱞᱮᱠᱷᱟᱱ ᱱᱚᱜᱼᱱᱟ ᱠᱚ ᱵᱟᱝ ᱦᱩᱭᱩᱜᱼᱟ ᱥᱮ ᱟᱨ ᱚᱠᱟ ᱞᱮᱠᱟ ᱨᱮ ᱱᱟᱯᱟᱭ ᱦᱩᱭᱩᱜᱼᱟ ᱚᱱᱱᱟ ᱜᱮ ᱠᱟᱴᱤᱡ ᱞᱟᱝ ᱨᱚᱯᱚᱲ ᱠᱚᱜᱼᱟ
ᱦᱮ ᱫᱮᱠᱚᱢ ᱢᱟᱱᱮ ᱱᱚᱣᱟ ᱨᱮᱱᱟᱜ ᱛᱮᱞᱟ ᱞᱮᱠᱟᱛᱮᱧ ᱤᱧᱤᱧ ᱢᱮᱱᱟ
ᱦᱳᱭ
ᱠᱩᱲᱤ ᱜᱤᱫᱽᱨᱟᱹ ᱫᱚ ᱡᱚᱠᱷᱚᱱ ᱜᱮ ᱡᱚᱱᱢᱚ ᱭᱮᱱᱟᱭ
ᱦᱳᱭ
ᱟᱭᱳ ᱵᱟᱵᱟ ᱚᱲᱟᱜ ᱨᱮ ᱤᱱᱟᱹᱜ ᱠᱷᱟᱱᱜᱮ ᱩᱱᱤ ᱫᱚ ᱟᱫᱚ ᱠᱩᱲᱤ ᱜᱤᱫᱽᱨᱟᱹ ᱦᱩᱭᱱᱟ ᱢᱟᱱᱮ ᱩᱱᱤᱭᱟᱜ ᱫᱚ ᱢᱤᱫ ᱴᱟᱱ ᱦᱟᱨᱟᱼᱵᱩᱨᱩ ᱞᱮᱱᱠᱷᱟᱱ ᱩᱱᱤ ᱫᱚ ᱞᱮᱠᱷᱟᱭᱮᱱᱟᱭ ᱩᱱᱤ ᱫᱚ ᱦᱚᱲ ᱚᱲᱟᱜ ᱦᱚᱲ
ᱦᱳᱭ ᱦᱳᱭ
ᱟᱭᱳᱼᱵᱟᱵᱟ ᱚᱲᱟᱜ ᱨᱮ ᱫᱚ ᱛᱤᱥ ᱨᱮᱦᱚ ᱢᱟᱱᱮ ᱵᱟᱭ ᱛᱟᱦᱮᱱᱟ
ᱦᱮᱸ ᱠᱟᱱᱩᱱ ᱨᱮ ᱫᱚ ᱦᱳᱭ ᱠᱟᱱᱩᱱ ᱨᱮ ᱫᱚ ᱵᱟᱭ ᱛᱟᱦᱮᱸᱱᱟ ᱟᱫᱚ ᱢᱮᱱᱠᱷᱟᱱ ᱚᱠᱟ ᱞᱮᱠᱟ ᱨᱮ ᱠᱚ ᱛᱟᱦᱮᱱ ᱠᱟᱱᱟ ᱱᱚᱜᱼᱱᱟ ᱠᱚ ᱜᱮ ᱠᱟᱴᱤᱡ ᱞᱟᱝ ᱨᱚᱯᱚᱲᱟ
ᱦᱩᱸ ᱩ ᱡᱚᱠᱷᱚᱱᱮ ᱦᱟᱨᱟᱭᱮᱱᱟ ᱵᱩᱨᱩᱭᱱᱟᱭ ᱦᱚᱲᱟᱜ ᱢᱮᱫ ᱨᱮᱭ ᱞᱟᱜᱟᱣᱮᱱ ᱠᱷᱟᱱ ᱜᱮ ᱟᱫᱚ ᱩᱱᱤ ᱫᱚ ᱡᱟᱭᱦᱳᱠ ᱡᱟᱦᱟ ᱞᱮᱠᱟ ᱜᱮ ᱟᱡ ᱛᱮ ᱨᱮᱦᱚ ᱦᱩᱭᱩᱜ ᱵᱟᱯᱞᱟ ᱠᱟᱛᱮᱫ ᱨᱮᱦᱚ ᱦᱩᱭᱩᱜ ᱦᱚᱲ ᱚᱲᱟᱜ ᱫᱚᱭ ᱪᱟᱞᱟᱜ ᱜᱮᱭᱟ
ᱦᱮᱸ ᱪᱟᱞᱟᱜ ᱛᱮ
ᱦᱚᱲ ᱚᱲᱟᱜ ᱨᱮ ᱪᱟᱞᱟᱣ ᱠᱟᱛᱮᱫ ᱦᱚ ᱟᱫᱚᱼᱜ ᱡᱚᱛᱚ ᱦᱚᱲᱟᱜ ᱥᱚᱝᱥᱟᱨ ᱡᱤᱭᱚᱱ ᱫᱚ ᱵᱟᱝ ᱥᱚᱢᱟᱱᱟ
ᱦᱳᱭ ᱦᱳᱭ
ᱡᱚᱛᱚ ᱦᱚᱲᱟᱜ ᱡᱷᱚᱛᱚ ᱫᱚ ᱥᱩᱠ ᱨᱮ ᱥᱮ ᱥᱟᱶᱟᱨ ᱛᱮ ᱵᱟᱝ ᱠᱚ ᱛᱟᱦᱮᱱ ᱜᱮᱭᱟ ᱟᱨ ᱥᱩᱠ ᱢᱮᱱᱛᱮ ᱫᱚ ᱱᱤᱡᱮ ᱚᱠᱟ ᱞᱮᱠᱟᱢ ᱛᱟᱦᱮᱱᱟ ᱚᱱᱟ ᱪᱮ ᱪᱮᱛᱟᱱ ᱨᱮ ᱜᱮ ᱴᱮᱸᱦᱟᱱᱴ ᱛᱟᱦᱮᱱᱟ
ᱦᱮ
ᱢᱮᱱ ᱫᱚ ᱠᱟᱢᱤ ᱠᱟᱹᱥᱱᱤ ᱤᱫᱤ ᱠᱟᱛᱮᱫ ᱦᱚ ᱢᱤᱫᱴᱟᱝ ᱥᱚᱝᱥᱟᱨ ᱨᱮ ᱮᱼᱦ ᱵᱟᱠᱚ ᱞᱟᱹᱭᱟ ᱛᱤᱨᱞᱟᱹ ᱦᱚᱯᱚᱱ ᱜᱮ ᱮ ᱥᱚᱝᱥᱟᱨ ᱨᱮ ᱥᱮᱸᱜᱮᱞ ᱞᱮ ᱡᱩᱞ ᱫᱟᱲᱮᱭᱟᱜᱼᱟ ᱛᱤᱨᱞᱟᱹ ᱦᱚᱯᱚᱱ ᱜᱮ ᱥᱚᱝᱥᱟᱨ ᱨᱮ ᱥᱮᱸᱜᱮᱞ ᱨᱮ ᱡᱩᱞ ᱥᱮᱸᱜᱮᱞ ᱦᱚᱭ ᱤᱲᱤᱡ ᱫᱟᱲᱮᱭᱟᱜᱼᱟ
ᱦᱳᱭ ᱦᱳᱭ
ᱟᱫᱚ ᱚᱱᱟ ᱞᱮᱠᱟ ᱛᱮ ᱢᱮᱱ ᱞᱮᱠᱷᱟᱱ ᱫᱚ ᱚᱲᱟᱜ ᱫᱩᱣᱟᱹᱨ ᱡᱚᱜᱟᱣ ᱵᱟᱜᱟᱣ ᱨᱮ ᱫᱚ ᱛᱤᱨᱞᱟᱹ ᱦᱚᱯᱚᱱ ᱜᱮ ᱢᱟᱲᱟᱝ ᱨᱮ ᱛᱟᱦᱮᱸᱱ ᱦᱩᱭᱩᱜ ᱛᱟᱠᱚᱣᱟ
ᱦᱳᱭ ᱦᱳᱭ
ᱟᱨ ᱡᱟᱦᱟ ᱛᱤᱱᱟᱹᱜ ᱟᱨᱚ ᱥᱚᱝᱥᱟᱨ ᱨᱮᱱᱟᱜ ᱠᱟᱹᱢᱤ ᱠᱟᱹᱥᱱᱤ ᱢᱟ ᱛᱟᱦᱮᱱᱟ ᱚᱱᱟ ᱫᱚ ᱚ ᱵᱟᱵᱟ ᱦᱚᱲᱟᱜ ᱜᱮ ᱠᱟᱹᱢᱤ ᱠᱟᱱᱟ ᱵᱟᱦᱨᱮ ᱠᱷᱚᱱᱟᱜ ᱡᱟᱦᱟᱭ ᱨᱳᱡᱽᱜᱟᱨ ᱟᱜᱩᱭᱮᱫᱟ
ᱦᱳᱭ
ᱥᱮ ᱨᱚᱡᱽᱜᱟᱨ ᱟᱜᱩᱭᱟᱭ
ᱦᱳᱭ
ᱚᱲᱟᱜᱼᱮ ᱡᱚᱜᱟᱣ ᱵᱟᱜᱟᱣ ᱟᱭ ᱛᱤᱨᱞᱟᱹ ᱦᱚᱯᱚᱱ ᱵᱟᱵᱟ ᱦᱚᱲ ᱫᱚ ᱵᱟᱦᱨᱮ ᱠᱷᱚᱱᱟᱜ ᱮ ᱯᱟᱱᱛᱟ ᱟᱜᱩᱭᱟ ᱪᱮᱫ ᱞᱮᱠᱟ ᱠᱟᱛᱮᱜ ᱥᱚᱝᱥᱟᱨ ᱪᱟᱞᱟᱜᱼᱟ ᱩᱱᱤ ᱫᱚ ᱚᱱᱟᱭ ᱚᱱᱟᱭ ᱩᱭᱦᱟᱹᱨ ᱵᱷᱟᱵᱱᱟᱭᱟ
ᱦᱳᱭ
ᱛᱤ ᱵᱟᱱᱟ ᱦᱚᱲ ᱴᱷᱤᱠ ᱠᱤᱱ ᱛᱟᱦᱮᱱᱟ ᱮᱱᱠᱷᱟᱱ ᱫᱚ ᱚᱱᱟ ᱥᱚᱝᱥᱟᱨ ᱡᱤᱭᱚᱱ ᱫᱚ ᱱᱟᱯᱟᱭ ᱛᱮ ᱜᱮ ᱠᱷᱟᱸᱰᱟᱜᱼᱟ ᱥᱮ ᱱᱟᱯᱟᱭ ᱛᱮ ᱜᱮ ᱯᱟᱨᱚᱢᱚᱜ ᱛᱟᱠᱤᱱᱟ
ᱦᱳᱭ ᱦᱳᱭ
ᱟᱫᱚ ᱱᱚᱜᱼᱚᱭ ᱡᱮᱢ ᱞᱟᱹᱭ ᱠᱮᱫᱮᱜᱼᱟ ᱡᱮ ᱪᱷᱟᱹᱰᱩᱭᱤᱜ ᱠᱟᱱᱟ ᱠᱚ ᱪᱮᱫᱞᱮᱠᱟᱨᱮ ᱵᱟᱝ ᱠᱚ ᱛᱟᱦᱮᱱ ᱠᱟᱱᱟ ᱚᱱᱟ ᱫᱚ ᱟᱹᱰᱤ ᱨᱚᱠᱚᱢ ᱚᱡᱮ ᱜᱮ ᱛᱟᱦᱮᱸ ᱫᱟᱲᱮᱭᱟᱜ-ᱟ᱾
ᱦᱳᱭ
ᱢᱮᱱᱫᱚ ᱦᱚᱭᱛᱚ ᱟᱵᱚᱣᱟᱜ ᱥᱚᱢᱟᱡᱽ ᱨᱮᱢᱟ ᱧᱮᱞᱚᱜ ᱠᱟᱱᱟ ᱵᱟᱵᱟ ᱦᱚᱲ ᱠᱚᱢᱟ ᱩᱱᱟᱹᱜ ᱫᱟᱭᱤᱛᱛᱚ ᱵᱟᱝᱠᱚ ᱦᱟᱛᱟᱣᱟ ᱥᱚᱝᱥᱟᱨ ᱤᱫᱤ ᱠᱟᱛᱮᱫ ᱟᱭᱳ ᱦᱚᱲᱜᱮ ᱡᱟᱦᱟᱱᱟᱜ ᱡᱟᱦᱟᱸ ᱪᱤᱠᱟᱹᱜ ᱜᱮ ᱟᱭᱳ ᱦᱚᱲ ᱪᱮᱛᱟᱱ ᱨᱮᱜᱮ ᱠᱚ ᱟᱸᱻ ᱰᱟᱝ ᱴᱷᱮᱞᱟᱭᱟᱠᱚ ᱥᱮ ᱩᱱᱠᱩ ᱪᱮᱛᱟᱱ ᱨᱮᱜᱮ ᱠᱚ ᱡᱟᱦᱟᱱᱟᱜ ᱦᱮᱸ ᱟᱠᱚ ᱫᱚ ᱦᱚᱭᱛᱚ ᱧᱩ ᱦᱟᱺᱰᱤ ᱧᱩ ᱯᱟᱹᱣᱨᱟᱹ ᱡᱟᱦᱟᱸᱭ ᱫᱚ ᱦᱟᱴ ᱯᱟᱛᱟᱭ ᱫᱟᱬᱟᱱ ᱠᱟᱱᱟ ᱚᱲᱟᱜ ᱥᱚᱝᱥᱟᱨ ᱨᱮᱱᱟᱜ ᱤᱫᱤ ᱠᱟᱛᱮᱜ ᱫᱚ ᱠᱳᱱᱳ ᱫᱟᱭ ᱫᱟᱭᱤᱛᱛᱚ ᱜᱮ ᱵᱟᱹᱱᱩᱜ ᱛᱟᱭᱟ ᱛᱟᱦᱚᱞᱮ ᱱᱚᱝᱠᱟᱱᱟᱜ ᱚᱡᱮ ᱛᱮᱦᱚᱸ ᱢᱤᱫᱴᱟᱱ ᱛᱤᱨᱞᱟᱹ ᱦᱚᱯᱚᱱ ᱦᱚᱸ ᱟᱭᱟᱜ ᱦᱚᱸᱛᱚ ᱢᱤᱫᱴᱟᱱ ᱡᱤᱣᱤ ᱠᱟᱱ ᱛᱟᱭᱟ ᱢᱤᱫᱴᱟᱱ ᱥᱚᱝᱥᱟᱨ ᱨᱮ ᱠᱷᱟᱴᱟᱜ ᱠᱟᱱᱟᱭ ᱡᱚᱛᱚ ᱠᱤᱪᱷᱩᱣᱟᱜ ᱮ ᱠᱟᱹᱢᱤᱭᱟ ᱟᱨ ᱮᱸᱻ ᱪᱮᱫ ᱦᱚᱸ ᱡᱩᱫᱤ ᱚᱱᱠᱟᱱ ᱜᱚᱲᱚ ᱥᱚᱯᱚᱦᱚᱫ ᱵᱟᱭ ᱧᱟᱢᱟ ᱠᱟᱹᱢᱤ ᱨᱮᱦᱚᱸ ᱥᱮ ᱮᱸᱻ ᱵᱟᱦᱮᱨᱮ ᱦᱚᱸ ᱡᱩᱫᱤ ᱵᱟᱭ ᱩᱰᱩᱠ ᱫᱟᱲᱮᱭᱟᱜᱼᱟ ᱟᱨ ᱱᱚᱛᱮ ᱚᱲᱟᱜ ᱥᱚᱝᱥᱟᱨ ᱢᱟ ᱵᱟᱜᱟᱣ ᱜᱮ ᱦᱩᱭᱩᱜ ᱛᱟᱭᱟ ᱛᱟᱞᱚᱦᱮ ᱫᱷᱤᱛᱠᱟᱹᱨᱚᱜᱼᱟᱭ ᱥᱮ ᱢᱚᱱᱮ ᱡᱤᱣᱤ ᱟᱹᱰᱤ ᱟᱥᱠᱮᱛᱮ ᱵᱩᱡ ᱞᱟᱹᱭᱟᱭ ᱤᱧ ᱫᱚ ᱟᱢᱟᱜ ᱚᱲᱟᱜ ᱥᱚᱝᱥᱟᱨ ᱵᱟᱜᱟᱣ ᱞᱟᱹᱜᱤᱧ ᱦᱮᱡ ᱮᱱᱟ ᱟᱨ ᱟᱢᱫᱚ ᱤᱧ ᱜᱚᱲᱚ ᱥᱚᱯᱚᱦᱚᱫ ᱵᱟᱝ ᱠᱟᱛᱮ ᱱᱚᱝᱠᱟ ᱟᱞᱛᱩ ᱯᱷᱟᱞᱛᱩᱢ ᱫᱟᱬᱟᱱ ᱠᱟᱱᱟ ᱥᱮ ᱦᱟᱺᱰᱤᱜ ᱠᱟᱱᱟᱢ ᱯᱟᱹᱣᱨᱟᱹᱜ ᱠᱟᱱᱟᱢ ᱯᱟᱼᱼ ᱛᱟᱜ ᱠᱟᱱᱟᱢ ᱪᱷᱟᱛᱟᱜ ᱠᱟᱱᱟᱢ ᱱᱚᱝᱠᱟ ᱫᱷᱤᱛᱠᱟᱹᱨ ᱠᱟᱛᱮᱫ ᱦᱚᱸ ᱢᱤᱫᱴᱟᱹᱝ ᱠᱩᱲᱤ ᱜᱤᱫᱽᱨᱟᱹ ᱟᱡᱟᱜ ᱢᱚᱱᱮ ᱨᱮ ᱡᱩᱫᱤ ᱮᱻ ᱠᱮᱴᱮᱡ ᱵᱟᱭ ᱟᱹᱜᱩᱭ ᱛᱟᱭᱟ ᱮᱱᱠᱷᱟᱱ ᱫᱚ ᱩᱱᱤ ᱫᱚ ᱟᱫᱚ ᱥᱮ ᱪᱮᱫ ᱢᱟᱱᱮ ᱤᱧ ᱫᱚ ᱟᱫᱚ ᱱᱚᱣᱟ ᱥᱚᱝᱥᱟᱨ ᱨᱮᱫᱚ ᱵᱟᱹᱧ ᱛᱟᱦᱮᱱᱟ ᱚᱱᱠᱟ ᱢᱚᱱᱮ ᱠᱟᱛᱮ ᱦᱚᱸ ᱩᱱᱤ ᱵᱟᱭ ᱛᱟᱦᱮᱱ ᱠᱟᱱᱟ
ᱦᱳᱭ
ᱟᱨᱦᱚᱸ ᱟᱹᱰᱤ ᱨᱚᱠᱚᱢ ᱢᱮᱱᱟᱜᱼᱟ ᱚᱡᱮ ᱫᱚ ᱛᱟᱦᱮᱱ ᱜᱮᱭᱟ ᱚᱠᱚᱭᱟᱜ ᱪᱮᱞ ᱪᱚᱞᱚᱱ ᱤᱫᱤ ᱠᱟᱛᱮᱫ ᱦᱚᱸ ᱚᱱᱟ ᱵᱟᱵᱚᱱ ᱞᱟᱹᱭ ᱫᱟᱲᱮᱭᱟᱜᱼᱟ ᱦᱳᱭᱛᱳ ᱚᱱᱟ ᱥᱚᱝᱥᱟᱨ ᱨᱮ ᱛᱟᱦᱮᱱᱟᱭ ᱛᱟᱦᱮᱱᱟᱭ ᱪᱮᱫ ᱠᱚ ᱵᱟᱭ ᱠᱩᱥᱤ ᱞᱮᱱᱟ
ᱟᱪᱪᱷᱟ ᱟᱪᱪᱷᱟ
ᱚᱱᱟ ᱚᱡᱮ ᱛᱮᱦᱚᱸ ᱩᱱᱤ ᱚᱸᱰᱮ ᱠᱷᱚᱱᱟᱜᱼ ᱮ ᱪᱷᱤᱱᱜᱟᱹᱣ ᱩᱰᱩᱠᱚᱜᱼᱟ ᱚᱱᱠᱟ ᱠᱟᱛᱮᱫ ᱦᱚᱸ ᱵᱟᱭ ᱛᱟᱦᱮᱱᱟ ᱟᱨ ᱛᱮᱥᱟᱨ ᱠᱟᱛᱷᱟ ᱦᱩᱭᱩᱜ ᱠᱟᱱᱟ ᱡᱟᱦᱟᱸᱭ ᱫᱚ ᱵᱟᱭ ᱪᱟᱞᱟᱣ ᱫᱟᱲᱮᱭᱟᱫᱟᱜ ᱟᱭᱳᱼᱵᱟᱵᱟ ᱤᱭᱟᱹ ᱡᱟᱶᱟᱭ ᱚᱲᱟᱜ ᱩᱱᱤ ᱫᱚ ᱟᱫᱚᱭ ᱪᱤᱠᱟᱹᱭᱟ ᱟᱭᱳᱼᱵᱟᱵᱟ ᱚᱲᱟᱜ ᱨᱮᱜᱮ ᱛᱟᱦᱮᱸ ᱠᱟᱛᱮᱫ ᱫᱚ ᱡᱤᱭᱚᱱ ᱫᱚ ᱠᱷᱟᱸᱰᱟᱣ ᱜᱮᱛᱚ ᱦᱩᱭᱩᱜ ᱛᱟᱭᱟ ᱥᱮ
ᱦᱳᱭ ᱱᱤᱦᱟᱹᱛᱤ
ᱡᱟᱦᱟᱱᱟᱜ ᱚᱡᱮ ᱛᱮᱜᱮ ᱦᱳᱭᱛᱳ ᱩᱱᱤ ᱡᱟᱦᱟᱸ ᱞᱮᱠᱟᱱᱟᱜ ᱤᱭᱟᱹ ᱦᱚᱛᱮᱫ ᱛᱮᱜᱮ ᱵᱟᱭ ᱡᱟᱶᱟᱭ ᱫᱟᱲᱮᱭᱟᱫᱟ ᱥᱮ ᱵᱟᱝ ᱠᱚ ᱤᱫᱤ ᱞᱮᱫᱮᱭᱟ ᱥᱮ ᱵᱟᱝ
ᱦᱮᱸ ᱦᱳᱭᱛᱳ ᱟᱭᱟᱜ ᱡᱟᱦᱱᱟᱜ ᱫᱳᱥ ᱛᱟᱦᱮᱸ ᱠᱟᱱᱟ ᱥᱮ ᱚᱱᱠᱟ ᱮᱴᱠᱮᱴᱚᱬᱮ ᱛᱟᱦᱮᱸ ᱠᱟᱱ ᱛᱟᱭᱟ ᱚᱱᱮ ᱚᱱᱟ ᱪᱤᱠᱟᱱᱟ ᱩᱱᱤ ᱫᱚ
ᱛᱟᱦᱮᱸ ᱠᱟᱱᱟ
ᱦᱳᱭ ᱛᱟᱦᱮᱸ ᱢᱟᱨᱮ ᱮᱱᱟᱭ ᱦᱳᱭ ᱟᱫᱚ ᱱᱷᱟᱜ ᱦᱳᱭ ᱚᱱᱠᱟᱜᱮ ᱟᱹᱰᱤ ᱢᱮᱱᱫᱚ ᱡᱟᱦᱟᱱᱟᱜ ᱢᱮᱱᱫᱚ ᱦᱮᱸ ᱥᱟᱛᱟᱢ ᱢᱮᱱ ᱞᱮᱠᱷᱟᱱ ᱫᱚ ᱡᱟᱦᱟᱱᱟᱜ ᱟᱞᱟᱝ ᱫᱚᱞᱟᱝ ᱜᱟᱯᱟᱞ ᱢᱟᱨᱟᱜ ᱠᱟᱱᱟ ᱢᱮᱱᱫᱚ ᱱᱤᱭᱟᱹ ᱛᱤᱨᱞᱟᱹ ᱡᱤᱭᱚᱱ ᱛᱤᱨᱞᱟᱹ ᱡᱤᱭᱚᱱ ᱫᱚ ᱟᱹᱰᱤ ᱢᱮᱱᱫᱚ ᱮᱱᱻ ᱚᱱᱮ ᱠᱟᱛᱷᱟ ᱨᱮ ᱵᱟᱠᱚ ᱞᱟᱹᱭ ᱟᱠᱟᱫᱟ ᱡᱮ ᱮᱸᱻ ᱢᱮᱱᱫᱚ ᱠᱩᱲᱤ ᱦᱚᱯᱚᱱᱟᱜ ᱢᱚᱱᱮ ᱫᱚ ᱵᱟᱝᱢᱟ ᱜᱟᱰᱟ ᱫᱟᱜ ᱞᱮᱠᱟᱜᱮ ᱮᱱᱻ
ᱦᱳᱭ ᱜᱟᱰᱟ ᱫᱟᱜ ᱞᱮᱠᱟ ᱥᱚᱡᱷᱮ ᱨᱤᱲᱤᱢ ᱨᱤᱲᱤᱢ ᱥᱚᱡᱷᱮ ᱜᱮᱭᱟ ᱡᱟᱦᱟᱸ ᱥᱮᱫ ᱜᱮᱢ ᱞᱮᱣᱟᱣᱟ ᱚᱱᱛᱮ ᱜᱮ ᱞᱮᱣᱟᱜᱼᱟ
ᱦᱳᱭ ᱦᱳᱭ, ᱢᱮᱱ ᱫᱚ ᱩᱱᱤ ᱫᱚ ᱢᱮᱱ ᱫᱟᱜ ᱡᱟᱦᱟᱸ ᱞᱮᱼᱼ ᱞᱮᱠᱟ ᱡᱟᱦᱟᱸ ᱥᱮ ᱜᱟᱰᱟ ᱚᱱᱛᱮ ᱥᱮ ᱵᱟᱝ ᱦᱳᱭ, ᱟᱫᱚ ᱢᱤᱫ ᱦᱤᱥᱟᱹᱵᱽ ᱛᱮᱫᱚ ᱪᱤᱱᱛᱟᱹ ᱵᱷᱟᱵᱽᱱᱟᱜ ᱞᱮᱠᱷᱟᱱ ᱦᱳᱭ ᱦᱳᱭ, ᱟᱹᱞᱤᱧ ᱤᱡ ᱦᱤᱥᱟᱹᱵ ᱛᱮ ᱪᱤᱱᱛᱟᱹ ᱵᱷᱟᱵᱱᱟ ᱞᱮᱠᱷᱟᱱ ᱫᱚ ᱟᱨᱦᱚᱸ ᱢᱮᱱᱟ ᱡᱮ ᱮᱸᱦᱮ ᱰᱟᱦᱟᱨ ᱡᱩᱫᱤ ᱩᱱᱤ ᱠᱚᱲᱟ ᱦᱚᱯᱚᱱ ᱜᱮᱛᱚ ᱱᱩᱠᱩ ᱪᱟᱪᱞᱟᱣ ᱞᱟᱹᱜᱤᱫ ᱫᱚ ᱦᱮᱸ ᱥᱮ ᱵᱟᱝ?
ᱦᱳᱭ, ᱦᱳᱭ, ᱦᱳᱭ,
ᱠᱚᱲᱟ ᱦᱚᱯᱚᱱ ᱚᱠᱟ ᱞᱮᱠᱟᱛᱮ ᱱᱩᱭᱮ ᱪᱟᱪᱞᱟᱣ ᱮᱭᱟᱹ ᱚᱠᱟ ᱮᱫ ᱚᱠᱟᱴᱟᱜ ᱢᱮᱱ ᱫᱚ ᱱᱟᱞᱟ ᱛᱮ ᱩᱱᱤ ᱟᱹᱜᱩᱭ ᱮᱭᱟᱭ ᱢᱮᱱᱫᱚ ᱚᱱᱟ ᱫᱟᱜ ᱮ ᱞᱤᱸᱜᱤ ᱟᱬᱜᱚ ᱦᱚᱪᱚᱭᱟ ᱢᱮᱱᱫᱚ ᱚᱜᱚ ᱱᱚᱣᱟ ᱠᱚ ᱫᱚ ᱥᱟᱱᱟᱢᱟᱜ ᱜᱮᱛᱚ ᱠᱚᱲᱟ ᱦᱚᱯᱚᱱᱟᱜ ᱠᱟᱹᱢᱤ ᱠᱟᱱᱟ ᱦᱮᱸ ᱥᱮ ᱵᱟᱝ ᱟᱫᱚ ᱯᱳᱫ ᱯᱳᱛᱮᱠᱴᱤ ᱜᱷᱟᱨᱚᱸᱡᱽ ᱨᱮᱦᱚᱸ ᱱᱤᱝᱠᱟᱹ ᱧᱮᱞᱚᱜ ᱠᱟᱱᱟ ᱠᱚᱲᱟ ᱦᱚᱯᱚᱱ ᱫᱚ ᱡᱮ ᱧᱩ ᱦᱟᱺᱰᱤ ᱧᱩ ᱯᱟᱹᱣᱨᱟᱹ, ᱱᱤᱝᱠᱟᱹ ᱧᱮᱞᱚᱜ ᱠᱟᱱᱟ ᱟᱹᱰᱤ ᱰᱷᱮᱨ ᱠᱚ ᱧᱩᱭ-ᱫᱟ ᱯᱟᱹᱣᱨᱟᱹ ᱠᱚ ᱧᱩᱭ ᱫᱟ ᱦᱟᱹᱱᱤ ᱱᱟᱹᱭ ᱥᱟᱞᱟᱜ ᱠᱚ ᱜᱟᱛᱮ ᱜᱟᱛᱮᱜ ᱠᱟᱱᱟ ᱜᱟᱛᱮ ᱠᱟᱛᱮ ᱚᱲᱟᱜ ᱨᱮ ᱦᱮᱡ ᱚᱲᱟᱜ ᱨᱮ ᱦᱮᱡ ᱠᱟᱛᱮ ᱫᱟᱞ ᱛᱚᱞᱮᱫ ᱠᱚᱣᱟ ᱠᱚ ᱦᱮᱸ ᱥᱮ ᱵᱟᱝ, ᱱᱤᱡᱮᱨᱮᱱ ᱮᱨᱟ ᱠᱚ ᱦᱳᱭ, ᱮᱦ ᱮᱨᱟ ᱠᱚ ᱦᱚᱭᱛᱚ ᱫᱟᱞ ᱛᱚᱞᱮᱫ ᱠᱚᱣᱟ ᱠᱚ ᱥᱮ ᱦᱟᱱᱟ ᱵᱟᱭ ᱠᱟᱹᱢᱤ ᱠᱟᱫᱟ ᱦᱚᱭᱛᱚ ᱫᱟᱠᱟ ᱵᱟᱭ ᱪᱚᱸᱫᱟ ᱟᱠᱟᱫᱟ ᱩᱛᱩ ᱵᱟᱭ ᱪᱚᱸᱫᱟ ᱣ ᱟᱠᱟᱫᱟ᱾ ᱟᱫᱚ ᱪᱤᱠᱟᱹᱛᱮ ᱪᱚᱸᱫᱟᱭᱟᱭ ᱩᱱᱤ ᱚᱲᱟᱜ ᱨᱮ ᱡᱚᱫᱤ ᱯᱮ ᱯᱩᱱ ᱦᱚᱲᱮᱢ ᱛᱟᱦᱮᱱᱟ ᱟᱨ ᱢᱤᱫ ᱦᱚᱲ ᱫᱚ ᱡᱚᱫᱤ ᱧᱩ ᱦᱟᱺᱰᱤ, ᱧᱩ ᱯᱟᱹᱣᱟᱹ ᱵᱟᱦᱨᱮ ᱠᱚᱨᱮ ᱴᱮᱛᱟᱛ ᱛᱟᱦᱮᱸᱱᱟ ᱥᱟᱨᱟᱫᱤᱱ ᱟᱫᱚ ᱩᱱᱤ ᱫᱚ ᱛᱟᱦᱚᱞᱮ ᱪᱤᱠᱟᱹᱛᱮ ᱚᱱᱟ ᱫᱟᱠᱟ ᱠᱟ ᱩᱛᱩ ᱫᱚ ᱨᱮᱰᱤ ᱫᱟᱲᱮᱭᱟᱜᱼᱟ ᱦᱮᱸ ᱥᱮ ᱵᱟᱝ᱾
ᱦᱩᱸ ᱦᱩᱸ ᱦᱩᱸ
ᱱᱚᱜᱼ ᱱᱚᱝᱠᱟ ᱠᱟᱛᱮᱨ ᱠᱚ ᱫᱟᱞ ᱛᱚᱞᱮᱫ ᱠᱚᱣᱟ ᱫᱟᱞ ᱛᱚᱞᱮᱫ ᱠᱚ ᱠᱷᱟᱹᱛᱤᱨ ᱛᱮ ᱦᱟᱜ ᱢᱮᱱ ᱫᱚ ᱩᱱᱠᱩ ᱫᱚ ᱟᱭᱳ ᱵᱟᱵᱟ ᱚᱲᱟᱜ ᱠᱚ ᱧᱤᱨ ᱠᱟᱱᱟ ᱦᱮᱸ ᱥᱮ ᱵᱟᱝ᱾
ᱦᱩᱸ ᱦᱩᱸ
ᱟᱫᱚ ᱟᱭᱳ ᱵᱟᱵᱟ ᱚᱲᱟᱜ ᱧᱤᱨ ᱠᱟᱛᱮᱫ ᱪᱤᱠᱟᱹᱭ ᱫᱟᱠᱚ ᱢᱤᱫᱴᱮᱱ ᱮᱸ ᱡᱚᱠᱷᱚᱱ ᱜᱮ ᱱᱟᱦᱟᱸᱜ ᱱᱮᱛ ᱟᱨᱦᱚᱸ ᱱᱤᱝᱠᱟᱹ ᱵᱤᱥᱮᱥ ᱠᱟᱭᱛᱮ ᱧᱮᱞᱚᱜᱚᱜᱼᱟ ᱡᱚᱠᱷᱚᱱ ᱦ ᱢᱤᱫᱴᱟᱝ ᱠᱚᱢ ᱩᱢᱮᱨ ᱨᱮ ᱡᱚᱠᱷᱚᱱᱟᱜ ᱵᱟᱯᱞᱟᱜ ᱟᱹᱠᱤᱱ ᱥᱮ ᱡᱟᱦᱟᱸᱭ ᱢᱟᱱᱮ ᱡᱟᱶᱟᱭ ᱵᱟᱹᱦᱩ ᱟᱹᱠᱤᱱ᱾
ᱦᱩᱸ
ᱩᱱ ᱛᱟᱹᱜ ᱩᱱᱫᱚ ᱱᱟᱦᱟᱸᱜ ᱱᱚᱜᱼᱚ ᱱᱚᱣᱟ ᱠᱚᱫᱚ ᱟᱹᱰᱤ ᱰᱷᱮᱹᱨ ᱧᱮᱞᱚᱜ ᱠᱟᱱᱟ ᱮᱭ ᱠᱟᱨᱚᱱ ᱛᱮ ᱧᱮᱞᱚᱜ ᱠᱟᱱᱟ ᱠᱟᱨᱚᱱ ᱩᱱᱠᱩ ᱫᱚ ᱟᱨᱦᱚᱸ ᱦᱟᱴ ᱯᱟᱛᱟ ᱟᱨᱦᱚᱸᱠᱚ ᱫᱟᱬᱟᱱ ᱠᱟᱱ ᱜᱮᱭᱟ ᱩᱱᱠᱩ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱦᱮᱸ ᱥᱮ ᱵᱟᱝ ᱚᱱᱠᱟᱜᱮ ᱟᱨᱦᱚᱸ ᱠᱚ ᱧᱮᱞᱮᱫ ᱠᱚᱣᱟ ᱧᱮᱞ ᱠᱟᱛᱮ ᱨᱚᱲ ᱨᱚᱯᱚᱲᱚᱜ ᱠᱟᱱᱟ ᱠᱚ ᱟᱨᱦᱚᱸ ᱚᱱᱠᱟ ᱛᱟᱦᱚᱞᱮ ᱱᱤᱭᱟᱹ ᱫᱚ ᱥᱚᱝᱥᱟᱨ ᱨᱮᱫᱚ ᱢᱤᱫᱴᱮᱱ ᱮᱴᱠᱮᱴᱚᱬᱮ ᱮᱴᱠᱮᱴᱚᱬᱮ ᱟᱹᱜᱩᱭ ᱮᱫᱟᱭ ᱦᱟᱯᱮᱱ ᱫᱤᱱ ᱨᱮ ᱟᱫᱚ ᱚᱱᱮ ᱚᱱᱟ ᱠᱚ ᱡᱚᱠᱷᱚᱱ ᱦᱩᱭᱩᱜ ᱠᱟᱱᱟ, ᱚᱱᱟ ᱠᱚ ᱦᱩᱭ ᱥᱚᱢᱚᱭ ᱫᱚ ᱛᱟᱦᱮᱸ ᱞᱮᱱᱟ ᱢᱮᱱ ᱫᱚ ᱩᱱᱤ ᱠᱩᱲᱤ ᱜᱤᱫᱽᱨᱟᱹ ᱨᱮᱱᱟᱜ ᱢᱮᱱ ᱫᱚ ᱡᱟᱦᱟᱱᱟᱜᱼ ᱮ ᱵᱟᱹ ᱦᱩᱭ ᱞᱮᱱ
ᱦᱩᱸ
ᱩᱱᱤ ᱫᱚ ᱱᱟᱦᱟᱸᱜ ᱟᱠᱚ ᱚᱲᱟᱜ ᱮ ᱧᱤᱨ ᱠᱮᱫᱟ ᱟᱫᱚ ᱧᱤᱨ ᱠᱟᱛᱮᱫ ᱪᱤᱠᱟᱹᱭ ᱫᱟᱭ ᱩᱱ ᱢᱟ ᱩᱱᱤ ᱢᱟᱛᱚ ᱱᱟᱜ ᱢᱮᱱ ᱫᱚ ᱡᱟᱸᱶᱟᱭ ᱧᱩᱛᱩᱢ ᱜᱮ ᱥᱮ ᱡᱟᱸᱶᱟᱭ ᱠᱟᱱᱟᱭ ᱢᱮᱱᱠᱷᱟᱱ ᱩᱱᱤᱭᱟᱜ ᱢᱮᱱ ᱫᱚ ᱵᱚᱭᱮᱥ ᱢᱮᱱ ᱫᱚ ᱦᱟᱹᱞᱤ ᱡᱩᱣᱟᱹᱱ ᱜᱮᱛᱟᱭ ᱥᱮ᱾
ᱦᱩᱸ ᱦᱩᱸ
ᱟᱫᱚ ᱪᱤᱠᱟᱹᱭ ᱮᱫᱟᱭ ᱩᱱᱤ ᱫᱚ ᱱᱤᱡᱮᱨᱟᱜ ᱢᱮᱱ ᱫᱚ ᱫᱩᱠ ᱠᱚᱥᱴᱚ ᱮᱸᱻᱯ ᱢᱮᱱᱫᱚ ᱮᱸᱻᱫ ᱤᱪᱪᱷᱟᱹ ᱯᱩᱨᱩᱱ ᱞᱟᱹᱜᱤᱫ ᱫᱚ ᱦᱚᱭᱛᱚ ᱡᱟᱦᱟᱸ ᱞᱮᱠᱟ ᱦᱚᱭᱛᱚ ᱫᱳᱥ ᱛᱟᱭ ᱵᱷᱩᱞ ᱛᱟᱭ ᱩᱱᱤ ᱫᱚ ᱱᱟᱜ ᱩᱱ ᱫᱚ ᱵᱟᱭ ᱨᱤᱠ ᱜᱮᱭᱟ ᱠᱟᱨᱚᱱ ᱟᱭᱟᱜ ᱦᱚᱛᱚ ᱢᱤᱫᱴᱮᱱ ᱥᱟᱱᱟᱢ ᱦᱚᱲᱟᱜ ᱜᱮ ᱢᱤᱫᱴᱮᱱ ᱟᱵᱚᱣᱟᱜ ᱵᱚᱭᱮᱥ ᱛᱟᱦᱮᱱ ᱛᱟᱵᱚᱱᱟ ᱦᱮᱸ ᱥᱮ ᱵᱟᱝ᱾ ᱦᱳᱭ ᱦᱳᱭ, ᱟᱫᱚ ᱩᱱ ᱥᱚᱢᱚᱭ ᱱᱚᱝᱠᱟᱹ ᱧᱮᱞᱚᱜ ᱠᱟᱱᱟ ᱦᱚᱭᱛᱚ ᱩᱱᱤ ᱠᱟᱹᱢᱤᱭ ᱮᱫᱟᱭ ᱵᱟᱹᱲᱤᱡ ᱮ ᱵᱟᱹᱲᱤᱡ ᱵᱮᱵᱟᱨ ᱦᱚᱭᱛᱚ ᱠᱟᱹᱢᱤ ᱵᱟᱹᱲᱤᱡ ᱫᱚ ᱦᱚᱭᱛᱚ ᱵᱟᱝ ᱠᱟᱱᱟ, ᱢᱮᱱᱠᱷᱟᱱ ᱟᱵᱚ ᱥᱚᱢᱟᱡᱽ ᱨᱮᱫᱚ ᱱᱤᱭᱟᱹ ᱠᱚᱫᱚ ᱱᱟᱦᱟᱜ ᱵᱟᱹᱲᱤᱡ ᱢᱮᱱᱛᱮ
ᱵᱟᱹᱲᱤᱡ ᱢᱮᱱᱛᱮ ᱵᱚᱱ ᱞᱮᱠᱷᱟ ᱟᱠᱟᱫᱟ ᱟᱭᱟᱜ ᱡᱟᱦᱟᱸ‌ᱭ ᱮ ᱠᱟᱹᱢᱤᱭ ᱮᱫᱟ ᱩᱱᱤᱭᱟᱜ ᱵᱤᱪᱟᱹᱨ ᱛᱮᱫᱚ ᱦᱚᱭᱛᱚ ᱚᱱᱟ ᱫᱚ ᱵᱟᱹᱲᱤᱡ ᱫᱚ ᱵᱟᱝ ᱠᱟᱱᱟ, ᱢᱮᱱᱠᱷᱟᱱ ᱟᱵᱚ ᱡᱟᱦᱟᱸ ᱥᱚᱢᱟᱡᱽ ᱞᱮᱠᱟ ᱛᱮᱵᱚᱱ ᱧᱮᱞ ᱮᱫᱟ ᱥᱟᱶᱛᱟ ᱞᱮᱠᱟᱛᱮ ᱚᱱᱟ ᱫᱚ
ᱦᱳᱣ
ᱵᱟᱹᱲᱤᱡ ᱢᱮᱱᱛᱮᱵᱚᱱ ᱵᱷᱟᱵᱟᱣᱮᱫᱟ᱾
ᱦᱮᱸ ᱵᱟᱹᱲᱤᱡ ᱢᱮᱱᱛᱮᱵᱚᱱ ᱵᱷᱟᱵᱟᱣᱮᱫᱟ ᱟᱫᱚ ᱱᱤᱝᱠᱟᱹ ᱜᱮ ᱟᱵᱚ ᱥᱚᱢᱟᱡᱽ ᱨᱮ ᱱᱚᱝᱠᱟ ᱡᱚᱠᱷᱚᱱ ᱧᱮᱞᱚᱜ ᱠᱟᱱᱟ ᱟᱨᱦᱚᱸ ᱮ ᱢᱮᱱ ᱫᱚ ᱱᱚᱜᱼᱚ ᱱᱚᱣᱟ ᱠᱚ ᱡᱚᱠᱷᱚᱱ ᱦᱩᱭᱩᱜ ᱠᱟᱱᱟ ᱟᱫᱚ ᱮᱸᱻ ᱮᱫ ᱛᱟᱦᱚᱞᱮ ᱦᱟᱸᱜ ᱢᱮᱱᱫᱚ ᱩᱱᱤ ᱫᱚ ᱦᱟᱜ ᱢᱮᱱᱛ ᱫᱚᱚ ᱦᱟᱜ ᱥᱟᱱᱟᱢ ᱚᱱᱟ ᱟᱹᱛᱩ ᱴᱚᱞᱟ ᱨᱮᱱ ᱥᱟᱱᱟᱢ ᱦᱚᱭᱛᱳ ᱠᱚᱲᱟ ᱜᱤᱫᱽᱨᱟᱹ ᱠᱩᱲᱤ ᱜᱤᱫᱽᱨᱟᱹ ᱵᱟᱵᱟ ᱦᱚᱲ ᱵᱟᱵᱟ ᱟᱭᱳ ᱦᱚᱲᱛᱮ ᱥᱟᱱᱟᱢ ᱦᱚᱲ ᱠᱚ ᱪᱤᱱᱦᱟᱹᱣ ᱠᱮᱫᱮᱭᱟ ᱡᱮ ᱱᱩᱭ ᱫᱚ ᱱᱩᱭ ᱫᱚᱭ ᱵᱟᱹᱲᱤᱡ ᱜᱮᱭᱟ ᱱᱩᱭ ᱫᱚ ᱱᱚᱜ-ᱚᱝᱠᱟ ᱠᱟ ᱠᱟᱛᱮᱫ ᱛᱟᱦᱚᱞᱮ ᱦᱮᱸ ᱱᱚᱜ-ᱚᱝᱠᱟ ᱠᱟᱛᱮᱫ ᱛᱟᱦᱚᱞᱮ ᱮ ᱠᱩᱲᱤ ᱜᱤᱫᱽᱨᱟᱹ ᱛᱟᱦᱮᱸ ᱢᱟᱨᱮᱜ ᱠᱟᱱᱟ ᱠᱚ ᱛᱟᱦᱮᱸ ᱢᱟᱨᱮ ᱤᱫᱤ ᱞᱮᱱᱠᱷᱟᱱ ᱫᱚ ᱟᱫᱚ ᱪᱤᱠᱟᱹᱜ ᱠᱟᱱᱟ ᱦᱚᱭ ᱫᱚ ᱚᱱᱠᱟ ᱠᱟᱛᱮᱫ ᱜᱮ ᱡᱚᱠᱷᱚᱱ ᱦᱚᱭᱛᱳ ᱥᱟᱱᱟᱢ ᱦᱚᱲ ᱦᱚᱭᱛᱳ ᱥᱟᱹᱨᱤᱭᱟᱜ ᱵᱟᱝ ᱠᱟᱱ ᱜᱮᱭᱟ ᱥᱮ ᱥᱟᱹᱨᱤᱭᱟᱜ ᱦᱮᱸ ᱦᱚᱸᱭ ᱠᱟᱱ ᱜᱮᱭᱟ ᱛᱤ ᱱᱚᱝᱠᱟ ᱠᱟᱛᱮᱫ ᱜᱮ ᱦᱚᱲᱟᱜ ᱢᱩᱪᱟ ᱠᱷᱚᱱ ᱫᱚ ᱟᱹᱰᱤ ᱨᱚᱠᱚᱢ ᱠᱟᱛᱮᱫ ᱠᱟᱛᱮ ᱩᱰᱜᱚᱜᱽᱼᱟ ᱥᱮ ᱾ ᱦᱳᱭ ᱛᱟᱦᱞᱮ ᱱᱚᱝᱠᱟ ᱠᱟᱛᱮᱜ ᱠᱚ ᱵᱟᱹᱲᱤᱡᱚᱜ ᱠᱟᱱ ᱛᱟᱵᱚᱱᱟ ᱾ ᱟᱨᱚ ᱱᱤᱝᱠᱟᱹ ᱦᱚᱸ ᱟᱨ ᱱᱤᱝᱠᱟᱹ ᱦᱚᱸ ᱵᱟᱝ ᱠᱟᱱᱟ ᱡᱮ ᱟᱹᱰᱤ ᱜᱚ ᱾ ᱢᱤᱫᱴᱟᱝ ᱜᱷᱟᱸᱨᱚᱡᱽ ᱨᱮ ᱜᱮ ᱡᱮ ᱠᱩᱲᱟ ᱜᱤᱫᱽᱨᱟᱹᱣᱟᱜ ᱜᱮ ᱵᱷᱩᱞ ᱛᱟᱦᱮᱱ ᱠᱟᱱᱟ ᱚᱱᱠᱟ ᱫᱚ ᱵᱟᱝ ᱠᱟᱱᱟ ᱦᱮᱸ ᱥᱮ ᱵᱟᱝ ᱾
ᱚᱱᱠᱟ ᱫᱚ ᱵᱟᱝ ᱠᱟᱱᱟ ᱟᱫᱚ ᱚᱱᱮ ᱵᱟᱹᱧ ᱢᱮᱱ ᱠᱮᱼᱼ ᱡᱚᱛᱚ ᱦᱚᱲᱟᱜ ᱪᱟᱹᱞ ᱪᱚᱞᱚᱱ ᱦᱚᱛᱚ ᱵᱟᱝ ᱥᱚᱢᱟᱱᱟ ᱛᱤᱨᱞᱟᱹ ᱦᱚᱯᱚᱱ ᱦᱳᱭ ᱠᱟᱛᱮ ᱦᱚᱸ ᱡᱚᱛᱚᱼᱼ ᱛᱤᱨᱞᱟᱹᱣᱟᱜ ᱪᱟᱹᱞ ᱪᱚᱞᱚᱱ ᱵᱟᱝ ᱥᱚᱢᱟᱱᱚᱜᱼᱟ ᱟᱠᱚᱣᱟᱜ ᱪᱚᱞᱚᱱ ᱚᱱᱩᱡᱟᱭᱤ ᱛᱮ ᱨᱮ ᱦᱚᱸ ᱞᱟᱹ ᱠᱚ ᱪᱷᱤᱱᱜᱟᱹᱣ ᱩᱰᱩᱜᱚᱜᱼᱟ ᱚᱲᱟᱜ ᱥᱚᱝᱥᱟᱨ ᱠᱷᱚᱱᱟᱜ ᱥᱮ
ᱦᱳᱭ ᱦᱳᱭ ᱟᱫᱚ ᱱᱚᱜᱼᱚ ᱱᱚᱝᱠᱟ ᱠᱟᱛᱮᱼᱼ ᱛᱮᱫ ᱦᱚᱸ ᱧᱮᱞᱚᱜ ᱠᱟᱱᱟ ᱡᱮ ᱟᱭᱢᱟ ᱜᱚᱴᱟᱝ ᱜᱷᱟᱨᱚᱸᱧᱡᱽ ᱨᱮᱜᱮ ᱦᱚᱭᱛᱳ ᱡᱟᱦᱟᱭ ᱦᱳᱭᱛᱳ ᱟᱹᱰᱤ ᱥᱮᱨᱢᱟ ᱦᱚᱭᱛᱚᱼᱼ ᱦᱮᱸ ᱦᱮ ᱯᱚᱨᱮ ᱦᱚᱭᱛᱳ ᱡᱟᱶᱟᱭ ᱠᱟᱱᱟᱭ ᱥᱮ ᱵᱟᱯᱞᱟᱭᱼᱱᱟᱭ ᱢᱤᱫᱴᱮᱱ ᱠᱩᱲᱤ ᱜᱤᱫᱽᱨᱟᱹ ᱡᱟᱦᱟᱸ ᱨᱮᱜᱮ ᱡᱟᱶᱟᱭᱱᱟᱭ ᱟᱫᱚ ᱚᱸᱰᱮ ᱡᱟᱶᱟᱭ ᱚᱲᱟᱜ ᱠᱷᱚᱱ ᱦᱚ ᱢᱮᱱᱫᱚ ᱛᱟᱦᱚᱞᱮ ᱱᱟᱭ ᱦᱳᱡᱽ ᱛᱚ ᱦᱚᱜᱱᱟ ᱯᱷᱳᱱ ᱠᱚ ᱵᱮᱵᱚᱦᱟᱨ ᱫᱟ ᱾ ᱯᱷᱳᱱ ᱠᱚ ᱨᱚᱯᱚᱲ ᱠᱟᱛᱮᱮᱫ ᱠᱚᱣᱟ ᱦᱟᱹᱱᱤ ᱱᱟᱹᱭ ᱟᱨ ᱪᱮᱫ ᱢᱟᱱᱮ ᱢᱤᱫᱴᱮᱱ ᱵᱟᱹᱲᱤᱡ ᱥᱟᱹᱜᱟᱹᱭ ᱟᱨᱚ ᱠᱚ ᱫᱚ ᱦᱚ ᱵᱟᱲᱟᱭ ᱮᱫᱟ ᱦᱮᱸ ᱥᱮ ᱵᱟᱝ ᱾
ᱦᱮᱸ ᱦᱮᱸ᱾
ᱟᱫᱚ ᱱᱚᱝᱠᱟ ᱠᱟᱛᱮᱜ ᱩᱱᱠᱩᱣᱟᱜ ᱢᱟᱱᱮ ᱢᱮᱱᱫᱚ ᱪᱤᱱᱜᱟᱹᱣ ᱩᱰᱩᱜᱟᱜ ᱚᱱᱮ ᱟᱢ ᱠᱟᱛᱷ ᱟ ᱨᱮ ᱵᱟᱢ ᱞᱟᱹᱭ ᱠᱮᱫᱟ ᱦᱮᱸ ᱥᱮ ᱵᱟᱝ ᱾
ᱦᱩᱸ
ᱡᱟᱦᱟᱸᱭ ᱫᱚ ᱦᱳᱭᱛᱳ ᱛᱟᱨᱯᱚᱨᱮ ᱡᱮ ᱱᱤᱭᱟᱹ ᱦᱤᱥᱟᱹᱵ ᱨᱮᱫᱚ ᱵᱟᱝ ᱠᱟᱱᱟ ᱡᱮ ᱢᱳᱵᱟᱭᱤᱞ ᱜᱮ ᱵᱟᱹᱲᱤᱡ ᱡᱤᱱᱤᱥ ᱠᱟᱱᱟ ᱚᱱᱠᱟ ᱫᱚ ᱵᱟᱝ ᱠᱟᱱᱟ ᱥᱮ ᱦ ᱵᱟᱝ ᱟᱢ ᱫᱚ ᱦᱳᱭ ᱟᱢ ᱫᱚ ᱢᱳᱵᱟᱭᱤᱞ ᱫᱚ ᱟᱢ ᱚᱠᱟ ᱞᱮᱠᱟ ᱠᱟᱛᱮᱜ ᱮᱢ ᱡᱚᱛᱚᱱᱟ ᱚᱠᱟ ᱞᱮᱠᱟ ᱠᱟᱛᱮᱜ ᱮᱢ ᱫᱚᱦᱚᱭᱟ ᱚᱠᱟ ᱞᱮᱠᱟ ᱠᱟᱛᱮ ᱾ ᱠᱟᱛᱮᱜ ᱵᱮᱵᱚᱦᱟᱨ ᱚᱱᱟ ᱡᱩᱫᱤ ᱟᱢᱟᱜ ᱵᱟᱲᱟᱭ ᱛᱟᱦᱮᱱ ᱛᱚᱵᱮ ᱱᱤᱦᱟᱹᱛᱤ ᱟᱢ ᱫᱚ ᱢᱤᱫᱴᱮᱱ ᱱᱟᱯᱟᱭ ᱰᱟᱦᱟᱨ ᱨᱮᱢ ᱛᱟᱲᱟᱢᱟ ᱦᱳᱭ ᱦᱳᱭ ᱾ ᱚᱱᱟᱜᱮ ᱾ ᱮᱸᱜ ᱢᱟ ᱛᱟᱦᱚᱞᱮ ᱟᱭᱢᱟ ᱜᱚᱴᱟᱝ ᱦᱮᱸᱜ ᱢᱮᱱ ᱫᱚ ᱾ ᱥᱩᱢᱟ. ᱭ ᱦᱚᱸ ᱵᱤᱞᱚᱢᱮᱱ ᱛᱟᱞᱟᱝᱼᱟ ᱡᱳᱦᱟᱨ ᱢᱮᱱ ᱠᱟᱛᱮᱫ ᱤᱧ ᱫᱚᱦᱚ ᱠᱮᱫᱟ ᱦᱳᱭ ᱢᱟ᱾ ᱚᱵᱚᱥᱥᱳᱭ ᱾